ᱳᱠᱟᱨᱮ ᱜᱚᱝ
ᱦᱮᱸ ᱜᱚᱝᱠᱮ ᱡᱚᱦᱟᱨ ᱜᱮ ᱨᱚᱲ ᱵᱮᱥ ᱴᱷᱤᱠᱟᱹ ᱟᱡᱚᱢᱚᱜ ᱠᱟᱱᱟ?
ᱦᱮᱸ ᱜᱚᱝᱠᱮ ᱟᱡᱚᱢᱚᱜ
ᱟᱪᱪᱷᱟ᱾ ᱛᱟᱦᱚᱞᱮ ᱪᱮᱫ ᱥᱟᱛᱟᱢ ᱛᱮᱟᱞᱟᱝ ᱜᱚᱞᱯᱷᱚᱭᱟ ᱱᱤᱛᱚᱜ ᱫᱚ?
ᱡᱤᱞ ᱱᱤᱭᱮ ᱤᱥᱤᱱ ᱵᱟᱥᱟᱝ ᱪᱮᱫ ᱠᱟ?
ᱦᱮᱸ ᱛᱚ ᱚᱱᱟ ᱛᱚ ᱯᱩᱨᱟᱹ ᱜᱮᱞᱟᱝ ᱜᱚᱞᱯᱷᱚᱭᱟ ᱤᱧ ᱢᱤᱫᱴᱤᱡ ᱠᱟᱛᱷᱟᱧ ᱞᱟᱹᱭᱫᱟ ᱦᱮᱸ ᱡᱮ ᱱᱮᱛᱟᱨ ᱠᱚᱭᱤᱡ ᱯᱟᱹᱴᱷᱩᱣᱟᱹ
ᱢᱟᱱᱮ ᱱᱮᱛᱟᱨ ᱫᱚ ᱯᱟᱹᱴᱷᱩᱣᱟᱹ ᱠᱤᱪᱷᱩ ᱢᱟᱱᱮ ᱟᱵᱚ ᱥᱟᱱᱛᱟᱲ ᱢᱟᱹᱱᱢᱤ ᱦᱚᱯᱚᱱ ᱦᱚᱸ ᱠᱤᱪᱷᱩ ᱟᱵᱚ ᱟᱹᱰᱤ ᱫᱤᱱ ᱠᱷᱚᱡ ᱢᱟᱱᱮ ᱡᱩᱢᱤᱜ ᱡᱩᱢᱤᱫ ᱠᱟᱛᱮᱜ ᱵᱚᱱ ᱢᱮᱱᱟᱜ ᱵᱚᱱᱟ ᱦᱮᱸ ᱥᱮ ᱠᱤᱱᱛᱩ ᱡᱩᱢᱤᱫ ᱵᱟᱵᱚᱱ ᱫᱟᱲᱮᱭᱟᱫᱟ ᱠᱤᱱᱛᱩ ᱚᱱᱟ ᱠᱚᱨᱮ ᱦᱚᱸ ᱟᱵᱚ ᱯᱟᱲᱟ ᱫᱤᱠ ᱫᱤᱭᱮ ᱟᱹᱰᱤ ᱞᱟᱛᱟᱨ ᱨᱮ ᱢᱮᱱᱟᱜ ᱵᱚᱱᱟ ᱱᱤᱛᱚᱜ ᱦᱚᱸ ᱠᱤᱱᱛᱩ ᱦᱮᱸ ᱟᱯᱮ ᱟᱹᱛᱩ ᱨᱮᱫᱚ ᱪᱤᱜ ᱞᱮᱠᱟ ᱢᱟᱱᱮ ᱟᱞᱮ ᱟᱛᱩ ᱨᱮ ᱫᱚ ᱠᱤᱱᱛᱩ ᱧᱮᱜ ᱧᱮᱞ ᱦᱩᱭ ᱠᱟᱱᱟ ᱡᱮ ᱩᱱᱟᱹᱜ ᱜᱤᱫᱟᱹᱨ ᱫᱚ ᱵᱟᱝᱠᱚ ᱯᱟᱲᱦᱟᱜᱼᱟ᱾ ᱦᱩᱰᱤᱧ ᱦᱩᱰᱤᱧ ᱠᱷᱚᱡ ᱜᱮ ᱢᱟᱱᱮ ᱦᱩᱰᱤᱧ ᱜᱤᱫᱽᱨᱟᱹ ᱵᱟᱵᱟ ᱟᱭᱳ ᱵᱟᱵᱟᱦᱟᱜ ᱤᱭᱟᱹ ᱵᱟᱹᱱᱩᱜ ᱛᱟ ᱛᱟᱠᱚᱣᱟ ᱡᱮ ᱜᱤᱫᱽᱨᱟᱹ ᱠᱚ ᱯᱟᱲᱦᱟᱣᱟ ᱮᱭᱟ᱾
ᱩᱸ ᱜᱤᱫᱽᱟᱹᱨ ᱠᱚ ᱯᱟᱲᱦᱟᱭᱮᱣᱟ ᱵᱷᱟᱹᱞᱤ ᱠᱟᱛᱮᱜ ᱡᱟᱦᱟᱱᱟᱜ ᱠᱟᱹᱢᱤ ᱧᱟᱢ ᱢᱟᱭ ᱵᱷᱟᱹᱞᱤ ᱧᱚᱜ ᱟᱵᱚᱣᱟᱜ ᱥᱚᱝᱥᱟᱨ ᱪᱟᱞᱟᱜ ᱛᱟᱵᱚᱱᱟ ᱦᱩᱰᱤᱧ ᱨᱤᱧ ᱧᱮᱞᱮᱜ ᱠᱚᱣᱟ ᱱᱮᱛᱟᱹᱨ ᱠᱚ ᱟᱭᱳᱵᱟᱵᱟ ᱢᱟᱱᱮ ᱡᱚᱠᱷᱚᱱ ᱦᱟᱨᱟ ᱵᱩᱨᱩ ᱭᱮᱱᱟᱭ ᱠᱤᱪᱷᱩ ᱜᱟᱱ ᱯᱟᱸᱪ ᱵᱚᱪᱷᱚᱨ ᱜᱟᱱ ᱦᱩᱭᱮᱱ ᱛᱟᱭᱟ ᱜᱤᱫᱽᱟᱹᱨᱟᱜ ᱛᱚᱠᱷᱚᱱ ᱟᱛᱩ ᱤᱥᱠᱩᱞ ᱠᱚ ᱯᱟᱴᱦᱟᱣ ᱞᱮᱭᱟ᱾ ᱦᱮᱸ ᱤᱥᱠᱩᱞ ᱯᱟᱴᱦᱟᱣ ᱞᱮᱭᱟ ᱠᱤᱱᱛᱩ ᱟᱭᱳᱵᱟᱵᱟ ᱠᱚᱫᱚ ᱧᱮᱞ ᱵᱟᱭ ᱧᱮᱞᱮᱜ ᱠᱤᱱ ᱧᱮᱞᱮ ᱠᱟᱱᱟ ᱡᱮ ᱜᱤᱫᱽᱟᱹᱨ ᱯᱟᱲᱦᱟᱜ ᱱᱟ ᱥᱩᱣᱟ ᱯᱟᱲᱦᱟᱜ ᱠᱟᱱᱟᱭ᱾
ᱤᱥᱠᱩᱞ ᱥᱮᱱᱚᱜ ᱠᱟᱱᱟᱭ ᱥᱮᱱᱚᱜ ᱠᱟᱱᱟᱭ ᱪᱟᱞᱟᱜ ᱠᱟᱱᱟᱭ ᱤᱥᱠᱩᱞ ᱥᱮᱱ ᱟᱛᱮᱜ ᱥᱮᱛᱟᱜ ᱨᱮ ᱪᱟᱞᱟᱜ ᱠᱟᱱ ᱛᱩᱯᱩᱱᱮ ᱪᱟᱞᱟᱜ ᱠᱟᱱᱟᱭ ᱦᱮᱡ ᱠᱟᱛᱮᱜ ᱩᱱᱤ ᱪᱮᱜ ᱮ ᱪᱤᱠᱟᱹᱭᱮᱫᱟᱭ ᱪᱮᱜ ᱵᱟᱝ ᱠᱳᱱᱳ ᱧᱤᱨ ᱵᱟᱭ ᱠᱚ ᱧᱮᱞ ᱠᱚᱣᱟ ᱟᱭᱳ ᱵᱟᱵᱟ ᱛᱟᱠᱚ ᱠᱳᱱᱳ ᱟᱭᱳ ᱵᱟᱵᱟ ᱠᱳᱱᱳ ᱜᱚᱡᱡᱷᱳ ᱵᱟᱹᱱᱩᱜ ᱛᱟᱠᱚᱣᱟ ᱡᱮ ᱟᱵᱚ ᱥᱟᱱᱛᱟᱲ ᱢᱟᱹᱱᱢᱤ ᱦᱚᱯᱚᱱ ᱠᱚ ᱡᱮ ᱵᱮᱥ ᱧᱚᱜ ᱜᱷᱟᱹᱲᱤᱡ ᱯᱟᱲᱦᱟᱜ ᱟᱠᱚ ᱚᱱᱟ ᱟᱞᱮ ᱟᱛᱩ ᱨᱮ ᱫᱚ ᱚᱱᱠᱟ ᱫᱚ ᱤᱧ ᱫᱚ ᱵᱟᱹᱧ ᱧᱮᱞ ᱟᱠᱟᱜ ᱛᱟᱦᱮ ᱦᱮᱸ ᱥᱮ ᱟᱯᱮ ᱟᱛᱩ ᱨᱮᱫᱚ ᱪᱮᱜ ᱞᱮᱠᱟ? ᱟᱯᱮ ᱟᱞᱮ ᱟᱹᱛᱩ
ᱟᱯᱮ ᱟᱞᱮ ᱟᱛᱩ ᱨᱮ ᱫᱚ ᱢᱟᱱᱮ ᱫᱳᱥ ᱫᱚ ᱚᱠᱚᱭᱮᱢ ᱢᱮᱱᱟ ᱟᱭᱳ ᱵᱟᱵᱟ ᱜᱤᱫᱽᱟᱹᱨ ᱫᱚ ᱠᱚᱢ ᱵᱚᱭᱚᱥ ᱨᱮ ᱠᱷᱮᱞ ᱠᱚ ᱮᱟᱱᱟᱭ ᱭᱟ ᱫᱟᱬᱟᱵᱟᱲᱟ ᱥᱟᱱᱟᱭ ᱭᱟ
ᱢᱤᱫᱴᱟᱝ ᱴᱷᱤᱠ ᱜᱟᱭᱤᱴ ᱵᱟᱠᱚ ᱮᱢ ᱫᱟᱲᱮ ᱭᱟᱭ ᱠᱟᱱᱟ ᱦᱮᱸ ᱡᱮ ᱯᱟᱲᱦᱟᱜ
ᱞᱟᱦᱟ ᱥᱮᱱ ᱪᱟᱞᱟᱜ ᱢᱮ ᱟᱹᱰᱤ ᱢᱟᱱᱮ ᱟᱞᱮ ᱠᱚᱢ ᱩᱢᱮᱨ ᱨᱮᱜᱮ ᱠᱚ ᱯᱟᱲᱦᱟᱜ ᱠᱚᱠᱚ ᱵᱟᱜᱤ
ᱚ ᱱᱚᱝᱠᱟᱛᱮ ᱧᱮᱞ ᱢᱮ ᱱᱚᱝᱠᱟ ᱡᱩᱫᱤ ᱠᱚ ᱵᱟᱹᱜᱤᱭᱟ ᱟᱵᱚ ᱥᱟᱱᱛᱟᱲ ᱦᱚᱯᱚᱱ ᱫᱤᱱ ᱫᱤᱱ ᱛᱮᱵᱚᱱ ᱟᱵᱚ ᱟᱫᱚᱜᱼᱟ ᱥᱤᱠᱠᱷᱟ ᱫᱤᱠ ᱫᱤᱭᱮ᱾
ᱩᱱᱠᱩ ᱠᱚ ᱟᱫᱚᱜ ᱠᱟᱱᱟ ᱵᱚᱞᱮ ᱯᱟᱲᱦᱟᱣ ᱞᱮᱠᱷᱟᱱ ᱟᱹᱰᱤ ᱠᱤᱪᱷᱩ ᱟᱵᱚᱣᱟᱜ ᱢᱟᱱᱮ ᱯᱟᱲᱦᱟᱣ ᱛᱮᱜᱮ ᱡᱟᱦᱟᱸ ᱛᱮᱵᱚᱱ ᱯᱟᱲᱦᱟᱜ ᱩᱱᱟᱹᱜ ᱵᱚᱱ ᱵᱩ ᱛᱮ ᱵᱚᱱ ᱚᱨᱡᱚᱱᱟ ᱟᱵᱚ ᱡᱟᱦᱟᱸ ᱛᱮᱵᱚᱱ ᱯᱟᱲᱦᱟᱣ ᱵᱩᱫᱫᱷᱤ ᱵᱚᱱ ᱚᱨᱡᱚᱱᱟ ᱠᱤᱱᱛᱩ ᱟᱵᱚᱣᱟᱜ ᱥᱟᱱᱛᱟᱲ ᱜᱤᱫᱽᱟᱹᱨ ᱠᱚ ᱧᱮᱞᱮᱫ ᱠᱚᱣᱟᱹᱧ ᱫᱤᱱ ᱫᱤᱱ ᱛᱮ ᱟᱵᱚ ᱡᱚᱠᱷᱚᱱ ᱯᱟᱲᱦᱟᱜ ᱠᱟᱱᱟ ᱠᱚ ᱟᱛ ᱟᱹᱛᱩ ᱚᱲᱟᱜ ᱡᱟᱦᱟᱸ ᱯᱚᱨᱤᱵᱮᱥ ᱠᱚ ᱧᱮᱞᱟ ᱦᱮᱸ ᱥᱮ ᱟᱛᱩ ᱨᱮ ᱡᱟᱦᱟᱸᱭ ᱜᱤᱫᱽᱨᱟᱹ ᱠᱚ ᱧᱮᱞ ᱠᱚᱣᱟ ᱩᱱᱠᱩ ᱚᱱᱠᱟᱜᱮ ᱪᱮᱫ ᱟᱠᱚ᱾ ᱥᱟᱠᱟ ᱵᱤᱱ ᱪᱮᱫ ᱟᱫᱚ ᱞᱤᱧ ᱞᱟᱹᱭ ᱟᱵᱤᱱᱟ ᱦᱩᱰᱤ ᱜᱤᱫᱟᱹ ᱦᱟᱨᱟᱭ ᱮᱱᱟᱭ ᱞᱟᱹᱴᱩ ᱟᱵᱚ ᱫᱚ ᱢᱟᱱᱮ ᱞᱟᱹᱴᱩ ᱦᱚᱲ ᱧᱮᱧᱮᱞ ᱛᱮᱵᱚᱱ ᱪᱮᱫᱟ ᱾ ᱡᱟᱦᱟ ᱠᱟᱛᱷᱟ ᱡᱩᱫᱤ ᱦᱩᱰᱤᱧ ᱩᱛᱟᱹᱨ ᱵᱮᱱ ᱢᱮᱛᱟᱭᱟ ᱡᱩᱫᱤ ᱵᱤᱱ ᱮᱜᱮ ᱨᱮᱭᱟ ᱦᱮᱸ ᱩᱱᱤ ᱚᱱᱟ ᱮᱜᱮᱨ ᱪᱮᱫᱟᱭ ᱠᱤᱱᱛᱩ ᱩᱱᱤ ᱦᱩᱰᱤᱧ ᱜᱤᱫᱟᱹᱨ ᱥᱩ ᱤᱭᱟᱹ ᱥᱩᱨ ᱨᱮ ᱠᱤᱱᱛᱩ ᱩᱱᱤ ᱵᱟᱹᱲᱤᱜ ᱠᱟᱛᱷᱟ ᱢᱮᱱ ᱢᱮᱱ ᱵᱟᱝ ᱜᱟᱱᱚᱜᱼᱟ ᱮᱠ ᱩᱱᱤ ᱵᱩᱡᱷᱟᱭ ᱞᱟᱜᱟᱜᱼᱟ ᱾ ᱡᱩᱫᱤ ᱵᱩᱡ ᱠᱷᱟᱡ ᱫᱚᱭ ᱾ ᱠᱟᱹᱴᱤᱡ ᱵᱷᱟᱹᱞᱤ ᱵᱷᱟᱹᱞᱤ ᱠᱟᱛᱷᱟ ᱠᱚᱦᱚ ᱞᱟᱹᱭ ᱟᱭ ᱞᱟᱜᱟᱜ-ᱟ ᱟᱨ
ᱜᱤᱫᱟᱹᱨ ᱠᱚ ᱯᱟᱲᱦᱟᱜ ᱠᱟᱱᱟ ᱠᱚ ᱯᱟᱲᱦᱟᱜ ᱠᱟᱱᱟ ᱠᱚ ᱢᱟᱱᱮ ᱥᱟᱜᱠᱟ ᱢᱮᱱ ᱮᱭᱤᱴ ᱱᱟᱭᱤᱱ ᱫᱷᱟᱹᱨᱤᱡ ᱠᱚ ᱯᱟᱲᱟᱣ ᱱᱟᱠᱚ ᱟᱨ ᱟᱨᱠᱚ ᱢᱟᱱᱮ ᱵᱚᱞ ᱮᱱᱮᱡ ᱨᱮᱱᱟᱜ ᱱᱤᱛᱚᱜ ᱫᱚ ᱫᱚᱢᱮ ᱟᱵᱚ ᱥᱟᱱᱛᱟᱞᱤ ᱨᱮᱱ ᱫᱚᱢᱮ ᱦᱮᱸ ᱦᱮᱸ ᱾ ᱠᱤᱱᱛᱩ ᱚᱱᱟ ᱚᱱᱟ ᱦᱚᱸ ᱴᱷᱤᱠ ᱜᱮᱭᱟ ᱠᱤᱱᱛᱩ ᱚᱱᱮ ᱵᱚᱞ ᱮᱱᱮᱡ ᱛᱩᱞᱩᱡ᱾ ᱱᱤᱡᱮᱨᱟᱜ ᱡᱟᱦᱟᱸ ᱯᱟᱲᱦᱟᱜ ᱯᱚᱲ ᱮᱸ ᱯᱟᱲᱦᱟᱣ ᱠᱚ ᱱᱤᱡᱮᱨᱟᱜ ᱠᱟᱹᱢᱤ ᱚᱱᱟ ᱠᱚᱨᱟᱣ ᱤᱫᱤ ᱦᱩᱭᱩᱜᱼᱟ ᱠᱤᱱᱛᱩ ᱟᱵᱚ ᱟᱵᱚ ᱫᱚ ᱵᱮᱥᱤᱨ ᱵᱷᱟᱜᱽ ᱜᱮ ᱢᱟᱱᱮ ᱦᱮᱲᱤᱝ ᱫᱟᱵᱚ ᱵᱚᱞ ᱮᱱᱮᱡ ᱾ ᱡᱟᱦᱟᱸᱭ ᱢᱮᱱ ᱫᱟᱠᱚ ᱵᱚᱞ ᱮᱱᱮᱡ ᱜᱮ ᱟᱫᱚ ᱩᱱᱤ ᱫᱚ ᱵᱚᱞ ᱮᱱᱮᱡ ᱜᱮ ᱟᱫᱚ ᱯᱟᱲᱦᱟᱣ ᱥᱮᱱᱟᱜ ᱫᱚ ᱵᱟᱹᱜᱤ ᱠᱮᱫᱟ ᱚᱱᱠᱟ ᱦᱩᱭᱩᱜ ᱠᱟᱱ ᱛᱟᱠᱚ ᱾ ᱱᱚᱣᱟ ᱫᱚ ᱟᱹᱵᱤᱱ ᱫᱚ ᱪᱮᱞᱠᱟ ᱵᱮᱱ ᱢᱮᱱᱛᱮ ᱵᱮᱱ ᱠᱚᱭᱚᱜᱼᱟ?
ᱟᱹᱞᱤᱧ ᱫᱚᱞᱤᱧ ᱱᱚᱣᱟ ᱱᱤᱭᱟᱹᱜᱮᱞᱤᱧ ᱢᱮᱱ ᱦᱚᱪᱚᱭᱟ ᱡᱮ ᱟᱢ ᱠᱷᱮᱞ ᱠᱷᱮᱞᱳᱜ ᱢᱮ ᱠᱷᱮᱞ ᱫᱚ ᱢᱤᱫᱴᱟᱱ ᱯᱟᱲᱦᱟᱜ ᱥᱟᱶᱛᱮ ᱢᱤᱫᱴᱮᱱ ᱦᱚᱲᱢᱚ ᱠᱚ ᱯᱷᱤᱴ ᱫᱚᱦᱚ ᱨᱮᱱᱟᱜ ᱢᱤᱫᱴᱮᱱ ᱵᱷᱟᱹᱜᱤ ᱡᱤᱱᱤᱥ ᱠᱟᱱᱟ ᱪᱮᱫᱟᱜ ᱥᱮ ᱟᱢᱟᱜ ᱦᱚᱲᱢᱚ ᱴᱷᱤᱠᱮᱢ ᱫᱚᱦᱚ ᱞᱮᱠᱷᱟᱱ ᱜᱮ ᱯᱟᱲᱦᱟᱜ ᱦᱚᱸ ᱴᱷᱤᱠ ᱛᱟᱦᱮ ᱜᱮᱭᱟ ᱠᱤᱱᱛᱩ ᱟᱵᱚᱨᱮᱱ ᱜᱤᱫᱽᱨᱟᱹ ᱢᱟᱱᱮ ᱵᱚᱭᱦᱟ ᱠᱚ ᱫᱟᱫᱟ ᱛᱟᱠᱚ ᱠᱚ ᱡᱟᱦᱟᱸ ᱡᱚᱛᱚ ᱢᱟᱱᱮ ᱮᱢᱚᱱ ᱠᱷᱮᱞ ᱨᱮᱠᱚ ᱱᱮᱥᱟᱜ ᱠᱟᱱᱟ ᱯᱟᱲᱦᱟᱣ ᱫᱟᱠᱚ ᱦᱤᱲᱤᱧ ᱩᱛᱟᱹᱨ ᱠᱟᱜ ᱠᱟᱱᱟ ᱾ ᱟᱨ ᱮᱢᱚᱱ ᱜᱮ ᱦᱩᱭ ᱠᱟᱱᱟ ᱫᱩ ᱱᱤᱛᱚᱜ ᱠᱷᱮᱞᱳᱜ ᱟᱢ ᱯᱚᱨᱚᱵᱚᱨᱛᱤ ᱪᱮᱜ ᱪᱤᱠᱟᱹᱜᱼᱟ ᱵᱟᱢ ᱪᱤᱠᱟᱹ ᱫᱟᱲᱮᱭᱟᱜ ᱛᱚᱠᱷᱚᱱ ᱵᱟᱭᱨᱮ ᱠᱟᱹᱢᱤ ᱜᱮ ᱚᱱᱠᱟ ᱜᱮ ᱪᱟᱞᱟᱜ ᱞᱟᱜᱟᱜᱼᱟ ᱠᱤᱪᱷᱩ ᱦᱚᱞᱚ ᱯᱟᱲᱦᱟᱣ ᱠᱟᱜ ᱞᱮᱠᱷᱟᱱ ᱦᱟᱱᱟ ᱵᱟᱝ ᱱᱚᱣᱟ ᱠᱟᱹᱢᱤ ᱠᱚ ᱧᱟᱢᱚᱜᱼᱟ ᱚᱱᱟ ᱨᱮ ᱡᱚᱭᱮᱱ
ᱦᱮᱸ ᱥᱟᱵ ᱠᱟ ᱵᱤᱱ ᱯᱟᱲᱦᱟᱣ ᱦᱳᱭᱛᱳ ᱠᱟᱹᱢᱤ ᱠᱚ ᱵᱟᱵᱤᱱ ᱧᱟᱢ ᱞᱮᱫᱟ ᱦᱮᱸ ᱥᱮ ᱠᱟᱹᱢᱤ ᱜᱮ ᱟᱵᱤᱱ ᱴᱮᱸᱜ ᱡᱟᱦᱟᱸ ᱛᱤᱱᱟᱹᱜ ᱥᱤ ᱠᱷᱟ ᱦᱩᱭᱮᱱ ᱛᱟᱵᱤᱱᱟ ᱥᱤᱠᱠᱷᱟ ᱦᱩᱭᱱᱟ ᱠᱤᱱᱛᱩ ᱥᱟᱵ ᱠᱟᱜ ᱵᱤᱱ ᱡᱟᱦᱟᱱᱟᱜ ᱥᱟᱵ ᱠᱟᱜ ᱵᱤᱱ ᱡᱟᱦᱟᱱᱟᱜ ᱥᱚᱨᱠᱟ ᱡᱟᱦᱟᱱᱟᱜ ᱤᱭᱟᱹ ᱠᱚ ᱧᱟᱢ ᱮᱫᱟ ᱥᱩᱵᱤᱫᱷᱟ ᱠᱚ ᱥᱚᱨᱠᱟᱨ ᱠᱷᱚᱱᱟᱜ ᱚᱸᱰᱮ ᱠᱷᱚᱡ ᱟᱹᱵᱤᱱ ᱥᱟᱵᱠᱟᱜ ᱵᱤᱱ ᱟᱹᱵᱤᱱᱟᱜ ᱟᱹᱵᱤᱱᱟᱜ ᱚᱲᱟᱜ ᱨᱮᱱᱟᱜ ᱡᱚᱢᱤ ᱡᱟᱭᱜᱟ ᱨᱮᱱᱟᱜ ᱯᱚᱨᱪᱟ ᱠᱚ ᱰᱚ ᱦᱮᱸᱥᱮ ᱚᱱᱟ ᱠᱚ ᱟᱹᱵᱤᱱ ᱫᱚ ᱦᱚᱲ ᱴᱷᱮᱱ ᱫᱚ ᱵᱟᱝ ᱪᱟᱞᱟᱣ ᱞᱟᱜᱟᱣ ᱵᱤᱱᱟ ᱡᱮ ᱮ ᱵᱟᱵᱩ ᱤᱧᱟᱹᱜ ᱫᱚ ᱦᱟᱜ ᱟᱭ ᱱᱚᱣᱟ ᱯᱷᱚᱨᱚᱢ ᱯᱩᱨᱚᱱ ᱯᱷᱚᱨᱚᱢ ᱯᱩᱨᱚᱱ ᱠᱟᱛᱤᱧ ᱢᱮ ᱥᱮ ᱚᱱᱠᱟ ᱫᱚ ᱵᱟᱝ ᱦᱩᱭᱩᱜᱼᱟ ᱱᱤᱡᱮᱨᱟᱜ ᱟᱹᱵᱤᱱ ᱵᱤᱱ ᱵᱟᱲᱟᱭᱟ ᱦᱮᱸ ᱥᱮ ᱡᱮ ᱯᱟᱲᱦᱟᱜ ᱠᱷᱟᱡ ᱠᱚ ᱪᱟᱹᱠᱨᱤ ᱜᱮ ᱧᱟᱢ ᱠᱟᱜ ᱚᱱᱠᱟ ᱠᱤᱪᱷᱩ ᱢᱚᱱᱮ ᱫᱚ ᱵᱟᱝ ᱠᱟᱱᱟ ᱱᱤᱡᱮ ᱱᱤᱡᱮᱭᱟᱜ ᱥᱤᱠᱷᱱᱟᱹᱛ ᱦᱚᱲ ᱥᱟᱞᱟᱜ ᱦᱚᱲ ᱥᱟᱞᱟᱜ ᱵᱮᱵᱚᱦᱟᱨ ᱦᱚᱲ ᱥᱟᱞᱟᱜ ᱦᱚᱲ ᱥᱟᱞᱟᱜ ᱚᱱᱟ ᱟᱪᱟᱨ ᱵᱮᱵᱚᱦᱟᱨ ᱠᱚᱨᱟᱣ ᱦᱩᱭᱩᱜᱼᱟ ᱟᱨ ᱡᱩᱫᱤ ᱡᱟᱦᱟᱸᱭ ᱵᱟᱭ ᱯᱟᱲᱦᱟᱣ ᱵᱟᱲᱟᱜᱼᱟ ᱩᱱᱤ ᱦᱚᱲ ᱥᱟᱞᱟᱜ ᱨᱚᱲ ᱦᱚᱸ ᱵᱟᱭ ᱫᱟᱲᱮᱭᱟᱜᱼᱟ ᱠᱷᱟᱹᱞᱤ ᱞᱟᱡᱟᱜᱼᱟᱭ ᱾
ᱟᱹᱵᱤᱱᱼᱟᱜ᱾
ᱡᱮ ᱜᱤᱫᱽᱨᱟᱹ ᱦᱟᱨᱟ ᱵᱩᱨᱩ ᱠᱟᱠᱚᱣᱟᱵᱮᱱ᱾ ᱟᱵᱮᱱᱡᱩᱫᱤ ᱠᱷ ᱠᱤᱪᱷᱩ ᱦᱚᱸ ᱤᱭᱟᱹ ᱵᱟᱹᱱᱩᱜ ᱛᱟᱵᱮᱱᱟ ᱩᱱᱤ ᱪᱤᱠᱟᱹ ᱛᱮᱵᱮᱱ ᱵᱩᱡᱷᱟᱹᱣᱮᱭᱟ᱾ ᱡᱚᱛᱚ ᱴᱩᱠᱩ ᱧᱟᱢᱚᱜ ᱵᱟᱝ ᱧᱟᱢᱚᱜ ᱯᱟᱲᱦᱟᱣ ᱠᱚᱜᱼᱟᱢ ᱥᱮ ᱟᱢᱨᱮᱱ ᱯᱷᱤᱭᱩᱪᱟᱨ ᱨᱮᱱ ᱟᱢ ᱨᱮᱱ ᱜᱤᱫᱽᱟᱹᱨ ᱜᱮ ᱢᱟᱱᱮ ᱩᱱᱤ ᱫᱚᱢ ᱯᱟᱲᱦᱟᱣ ᱫᱟᱲᱮ ᱟᱭᱟ, ᱡᱮ ᱱᱩᱭ ᱫᱚ ᱵᱮᱥ ᱰᱟᱦᱟᱨᱮᱢ ᱤᱫᱤ ᱫᱟᱲᱮᱭᱟᱭᱟ ᱡᱮ ᱚᱠᱟᱴᱟᱜ ᱵᱟᱹᱲᱤᱡ ᱰᱟᱦᱟᱨ ᱠᱟᱱᱟ ᱚᱠᱟᱴᱟᱜ ᱵᱮᱥ ᱰᱟᱦᱟᱨ ᱠᱟᱱᱟ ᱵᱩᱡᱽ ᱫᱟᱲᱮᱭᱟᱭ᱾
ᱟᱨ ᱵᱮᱯᱟᱨ ᱛᱮᱫ ᱠᱟᱱᱟ ᱟᱵᱚ ᱥᱟᱱᱛᱟᱲ ᱢᱟᱹᱱᱢᱤ ᱠᱚᱫᱚ ᱢᱟᱱᱮ ᱟᱭᱳᱼᱵᱟᱵᱟ ᱦᱚᱸ ᱩᱱᱟᱹᱜ ᱵᱟᱝᱠᱚ ᱠᱚᱭᱚᱜ ᱵᱚᱱᱟ᱾ ᱟᱵᱚ ᱪᱮᱫ ᱞᱮᱠᱟ ᱵᱟᱝ ᱠᱚ ᱠᱚᱭᱚᱜ ᱟᱵᱚᱱᱟ᱾ ᱟᱵᱚ ᱫᱚ, ᱟᱵᱚ ᱫᱚ ᱞᱟᱦᱟᱥᱮᱫ ᱤᱫᱤ ᱦᱚᱲ ᱵᱟᱹᱱᱩᱜ ᱠᱚᱛᱟᱵᱚᱱᱟ ᱞᱟᱦᱟᱥᱮᱫ ᱤᱫᱤ᱾ ᱞᱟᱦᱟᱥᱮᱫ ᱢᱚᱛᱞᱚᱵ ᱫᱚ ᱦᱩᱭᱩᱜ ᱠᱟᱱᱟ ᱦᱮᱸ ᱟᱵᱚ ᱚᱱᱮ ᱩᱱᱟᱹᱜ ᱦᱚᱜ ᱦᱮᱸ, ᱦᱮᱸ, ᱦᱮᱸ, ᱦᱮᱸ ᱚᱱᱠᱟ ᱵᱟᱝᱠᱚ ᱩᱫᱩᱜ ᱵᱚᱱᱟ ᱟᱵᱚ ᱾ ᱟᱵᱚ ᱦᱚᱭᱛᱳ ᱥᱟᱵ ᱠᱟᱜᱵᱤᱱ ᱟᱛᱳ ᱨᱮ ᱡᱟᱦᱟᱸᱭ ᱵᱷᱟᱹᱞᱤ ᱧᱚᱜ ᱜᱤᱫᱽᱨᱟᱹ ᱯᱟᱲᱦᱟᱣᱮᱱᱟᱭ ᱪᱟᱹᱠᱨᱤ ᱧᱟᱢᱫᱟᱭ ᱾ ᱩᱱᱤ ᱠᱤᱱᱛᱩ ᱠᱤᱪᱷᱩ ᱫᱤᱱ ᱯᱚᱨᱮ ᱟᱡ ᱪᱟᱹᱠᱨᱤ ᱧᱟᱢ ᱯᱚᱨᱮ ᱠᱤᱪᱷᱩ ᱫᱤᱱ ᱯᱚᱨᱮ ᱦᱚᱸ ᱟᱡ ᱵᱟᱡᱟᱨ ᱥᱟᱦᱟᱨ ᱟᱨᱮ ᱪᱤᱫᱟᱹᱨ ᱯᱟᱲᱦᱟᱜ ᱞᱟᱹᱜᱤᱫ ᱵᱮᱥ ᱡᱟᱭᱜᱟᱨᱮ ᱤᱫᱤ ᱞᱟᱹᱜᱤᱫ ᱩᱱᱤ ᱚᱸᱰᱮ ᱪᱟᱞᱟᱜᱼᱟᱭ ᱠᱤᱱᱛᱩ ᱩᱱᱤ ᱦᱚᱲ, ᱩᱱᱤ ᱦᱚᱲ ᱛᱟᱨᱯᱚᱨᱮ ᱟᱵᱮᱱ ᱡᱩᱫᱤ, ᱡᱮ ᱢᱤᱫᱤᱡ ᱵᱟᱨᱭᱟ ᱵᱮᱥ ᱠᱟᱛᱷᱟ ᱚᱱᱟ ᱦᱚᱸ ᱵᱟᱭ ᱨᱚᱲ ᱟᱵᱤᱱᱟᱭ, ᱢᱮᱛᱟ ᱵᱤᱱᱟᱭ ᱮᱢᱱᱤ ᱨᱚᱲ ᱟᱵᱤᱱᱟᱭ ᱨᱚᱲ ᱟᱵᱤᱱᱟᱭ᱾ ᱠᱤᱱᱛᱩ ᱵᱮᱥᱛᱟ ᱵᱮᱥᱴᱟ ᱵᱟᱭ ᱨᱚᱲ ᱟᱵᱤᱱᱟ ᱡᱮ ᱵᱟᱹᱵᱩ ᱱᱚᱣᱟ ᱫᱚ ᱱᱚᱣᱟᱴᱟᱜ ᱞᱟᱭᱤᱱ ᱨᱮ ᱪᱟᱞᱟᱜ ᱦᱩᱭᱩᱜᱼᱟ, ᱱᱚᱣᱟ ᱫᱚ ᱱᱚᱣᱟ ᱞᱟᱭᱤᱱ ᱨᱮ ᱪᱟᱞᱟᱜ ᱦᱩᱭᱩᱜᱼᱟ, ᱚᱝᱠᱟ ᱫᱚ ᱵᱟᱝᱠᱚ ᱞᱟᱭᱮᱫ ᱵᱚᱱᱟ ᱟᱵᱚ ᱱᱚᱣᱟ ᱢᱟᱱᱮ ᱟᱵᱚ, ᱟᱵᱚ, ᱟᱵᱚ, ᱟᱵᱚ ᱠᱚ ᱛᱟᱞᱟ ᱛᱮᱜᱮ ᱢᱟᱱᱮ ᱢᱚᱱᱮᱨᱮ ᱠᱟᱹᱴᱤᱡ ᱪᱮᱫᱼᱠᱟ ᱪᱚᱝ ᱵᱩᱡᱩᱜ ᱚᱱᱟ ᱠᱟᱫᱚ, ᱦᱮᱸᱥᱮ, ᱚᱱᱠᱟ ᱫᱚ ᱟᱵᱚ ᱫᱚ ᱵᱟᱵᱚᱱ ᱛᱟᱦᱮᱸᱱᱟ, ᱢᱤᱫ ᱥᱚᱸᱜᱮ ᱥᱚᱸᱜᱮ ᱵᱚᱱ ᱛᱟᱦᱮᱸᱱᱟ᱾ ᱟᱨ ᱟᱵᱚᱣᱟᱜ ᱢᱤᱫᱴᱤᱡ ᱥᱚᱢᱟᱡᱽ ᱨᱮ ᱡᱮ ᱡᱟᱦᱟᱸ ᱨᱮᱜᱮ ᱦᱳᱭᱛᱚ ᱡᱟᱸᱦᱟ ᱨᱮᱜᱮ ᱦᱳᱭᱛᱚ ᱥᱟᱱᱛᱟᱲ ᱢᱟᱱᱮ ᱥᱟ ᱥᱟᱱᱛᱟᱲ ᱛᱚᱵᱩ ᱵᱚᱱ ᱨᱚᱲ ᱠᱟᱫᱟ ᱚᱸᱰᱮ ᱵᱚᱱ ᱦᱳᱭᱛᱚ ᱩᱱᱤ ᱨᱚᱲ ᱠᱮᱫᱟᱭ ᱦᱮᱸ ᱥᱮ ᱟᱸᱡᱚᱢ ᱠᱮᱫᱟ ᱵᱚᱱ᱾ ᱛᱚ ᱦᱳᱭᱛᱚ ᱡᱟᱦᱟᱸ ᱨᱮᱵᱚᱱ ᱦᱳᱭᱛᱚ ᱡᱟᱦᱟᱸ ᱡᱟᱦᱟᱸ ᱠᱚᱞᱮᱡᱽ ᱥᱮᱫ ᱵᱚᱱ ᱥᱮᱱ ᱮᱱᱟ ᱦᱳᱭᱛᱚ ᱩᱱᱤᱭᱟᱜ ᱥᱟᱱᱛᱟᱲ ᱨᱚᱲ ᱟᱲᱟᱝ ᱛᱮᱜᱮ ᱵᱩᱡᱽ ᱫᱟᱲᱮ ᱠᱮᱫᱟ ᱡᱮ ᱱᱩᱭ ᱥᱟᱱᱛᱟᱲ ᱜᱤᱫᱽᱨᱟᱹ ᱠᱟᱱᱟᱭ ᱢᱮᱱᱛᱮ᱾ ᱩᱱᱤ ᱥᱟᱞᱟᱜ ᱟᱵᱚ ᱨᱚᱲᱟ ᱦᱮᱸ, ᱦᱮᱸ ᱦᱮᱸ ᱚᱱᱟ ᱟᱹᱰᱤ ᱟᱹᱰᱤ ᱢᱚᱡᱽ ᱞᱤᱧ ᱵᱩᱡᱷᱟ ᱤᱧ ᱫᱚ ᱟᱵᱚᱣᱟᱜ ᱱᱚᱣᱟ ᱟᱵᱚᱣᱟᱜ ᱥᱟᱱᱛᱟᱲ ᱥᱚᱢᱟᱡᱽ ᱨᱮ᱾
ᱟᱵᱚᱣᱟᱜ ᱠᱟᱞᱪᱟᱨ ᱛᱟᱵᱚᱱ,
ᱦᱮᱸ,
ᱟᱨ ᱜᱚᱝᱠᱮ ᱛᱟᱞᱦᱮ?
ᱦᱳᱭᱛᱚ ᱪᱮᱫ ᱠᱚᱯᱮ ᱩᱛᱩ ᱵᱟᱲᱟᱭᱟ ᱛᱟᱞᱦᱮ?
ᱠᱮ ᱟᱞᱮ ᱫᱚ ᱡᱚᱛᱚᱱᱟᱜ ᱜᱮᱞᱮ ᱩᱛᱩᱭᱟ ᱡᱤᱞ ᱠᱚ ᱰᱟᱝᱨᱟ ᱡᱤᱞ ᱠᱚ᱾
ᱦᱚᱸ, ᱟᱨ ᱟ ᱦᱮᱸ ᱟᱨ ᱟᱵᱩ ᱠᱚ ᱛᱟᱞᱟᱨᱮ ᱢᱟᱱᱮ ᱥᱤ ᱰᱤ ᱪᱮᱫ ᱤᱧ ᱢᱮᱱᱟ? ᱯᱩᱥ ᱵᱚᱸᱜᱟ ᱨᱮ ᱤᱭᱟᱹ ᱦᱩᱭᱩᱜᱼᱟ᱾ ᱱᱚᱣᱟ ᱜᱩᱲ ᱯᱤᱴᱷᱟᱹ ᱚᱱᱟᱫᱚ ᱟᱯᱮ ᱪᱮᱫ ᱞᱮᱠᱟ ᱵᱮᱱᱟᱭ ᱟᱯᱮ? ᱦᱮᱞᱳ᱾
ᱫᱚ
ᱜᱩᱲ ᱯᱤᱴᱷᱟᱹ ᱫᱚ ᱟᱞᱮ ᱫᱚ ᱵᱟᱨᱮ ᱨᱚᱠᱚᱢ ᱛᱮᱞᱮ ᱪᱤᱱᱤ ᱛᱮᱦᱚᱸ ᱞᱮ ᱯᱤᱴᱷᱟᱹᱭᱟ ᱜᱩᱲ ᱛᱮᱦᱚᱸ ᱞᱮ ᱯᱤᱴᱷᱟᱹᱭᱟ ᱜᱚᱝᱠᱮ᱾
ᱦᱮᱸ᱾ ᱟᱞᱮ ᱫᱚ ᱱᱚᱝᱠᱟᱭ ᱦᱩᱭᱩᱜᱼᱟ ᱟᱞᱮ ᱫᱚ ᱟᱱᱮ ᱯᱚᱥᱚᱱᱛᱚ ᱢᱚᱱᱮ ᱡᱟᱦᱟᱸ ᱪᱟᱣᱞᱮ ᱚᱲᱟᱜ ᱨᱮᱱᱟᱜ ᱪᱟᱣᱞᱮ ᱛᱟᱵᱚᱱ ᱚᱲᱟᱜ ᱨᱮᱱᱟᱜ ᱪᱟᱣᱞᱮ ᱢᱟᱱᱮ ᱰᱷᱤᱝᱠᱤ ᱨᱮᱠᱚ ᱞᱟᱹᱦᱩᱛ ᱵᱟᱠᱷᱟᱡ ᱢᱮᱥᱤᱱ ᱨᱮᱵᱚᱱ ᱞᱟᱹᱦᱩᱫ ᱫᱟ ᱢᱮᱥᱤᱱ ᱨᱮ ᱞᱟᱦᱩᱫ ᱠᱟᱛᱮᱫ ᱚᱱᱟ ᱜᱩᱸᱰᱟᱹ ᱵᱚᱱ᱾
ᱟᱫᱣᱟ ᱪᱟᱣᱞᱮ᱾
ᱦᱮᱸ ᱟᱫᱚᱣᱟ ᱪᱟᱣᱞᱮ ᱴᱷᱤᱠ ᱵᱤᱱ ᱢᱮᱱ ᱠᱟᱫᱟ ᱚᱱᱟ ᱜᱩᱰᱟᱹ ᱟᱛᱮᱫ᱾ ᱜᱩᱸᱰᱟᱹ ᱛᱟᱵᱤᱱ ᱢᱤᱥᱤᱨ ᱨᱮᱦᱚᱸ ᱰᱷᱤᱝᱠᱤ ᱨᱮ, ᱰᱷᱤᱝᱠᱤ ᱫᱚ ᱟᱯᱮᱥᱮᱫ ᱢᱮᱱᱟᱜ ᱟᱥᱮ ᱵᱟᱝ? ᱟᱞᱮ ᱥᱮᱫ ᱫᱚ ᱱᱤᱛᱚᱜ ᱦᱚᱸ ᱢᱮᱱᱟᱜ ᱜᱮᱭᱟ ᱟᱞᱮᱭᱟᱜ ᱜᱮ ᱦᱮᱸ᱾ ᱳᱜ ᱦᱮᱸ ᱞᱟᱦᱟ ᱛᱮᱫᱚ ᱥᱮ ᱪᱟᱣᱞᱮ ᱢᱟᱱᱮ ᱞᱟᱦᱟ ᱛᱮᱫᱚ ᱥᱮ ᱢᱮᱥᱤᱱ ᱠᱚ ᱵᱟᱝ ᱛᱟᱦᱮᱞᱮᱱᱟ ᱥᱮ ᱛᱚ ᱰᱷᱤᱮᱝᱠᱤ ᱨᱮᱜᱮ ᱟᱵᱚ ᱞᱦᱟᱹᱨᱩᱫ ᱛᱮᱵᱚ ᱡᱚᱢᱮᱫ ᱛᱟᱦᱮᱸᱫ᱾ ᱡᱟᱦᱟᱸᱱᱼᱟᱜ ᱜᱮ ᱜᱚᱢ ᱫᱟᱜ ᱢᱟᱹᱲᱤ ᱡᱚᱶᱨᱟ ᱫᱟᱜ ᱢᱟᱹᱲᱤ ᱡᱚᱶᱨᱟ ᱫᱟᱜ ᱢᱟᱹᱲᱤ᱾ ᱛᱟᱯᱚᱨᱮ ᱦᱩᱲᱩ ᱠᱚᱦᱚᱸ ᱵᱚᱞᱟᱦᱩᱫ ᱮᱫ ᱛᱟᱦᱮᱸᱫ ᱠᱤᱱᱛᱩ ᱚᱱᱮ ᱡᱟᱦᱟᱸ ᱰᱷᱤᱝᱠᱤ ᱞᱟᱹᱦᱩᱫ ᱦᱩᱲᱩ ᱪᱚᱞᱮ ᱚᱱᱟ ᱚᱱᱟ ᱡᱚᱢ ᱫᱚ ᱟᱹᱰᱤ ᱥᱚᱨᱮᱥ ᱜᱮᱭᱟ᱾ ᱟᱵᱤᱱ ᱦᱳᱭᱛᱚ ᱡᱚᱢ ᱡᱚᱢ ᱵᱟᱲᱟ ᱠᱟᱫᱟᱵᱤᱱ ᱥᱮ ᱵᱟᱝ ᱦᱮᱸ᱾
ᱡᱚᱢ ᱵᱟᱲᱟ ᱟᱠᱟᱫᱟᱞᱤᱧ ᱜᱟᱝ
ᱦᱮᱸ ᱟᱹᱞᱤᱧ ᱫᱚ ᱟᱞᱮᱭᱟᱜ ᱚᱲᱟᱜ ᱨᱮᱜᱮ ᱢᱮᱱᱟᱜ ᱜᱮᱭᱟ ᱰᱷᱤᱝᱠᱤ᱾ ᱢᱟᱡᱷᱮ ᱢᱚᱫᱽᱫᱷᱮ ᱰᱷᱤᱮᱝᱠᱤ ᱪᱟᱣᱞᱮ ᱨᱮᱱᱟᱜ ᱡᱟᱦᱟᱸ ᱦᱩᱲᱩ ᱨᱮᱱᱟᱜ ᱪᱟᱣᱞᱮ ᱦᱩᱭᱩᱜᱼᱟ ᱛᱟᱞᱮ ᱦᱩᱭᱩᱜᱼᱟ ᱥᱮ ᱢᱮᱱᱟᱜᱼᱟ ᱚᱱᱟ ᱡᱚᱢ ᱵᱟᱲᱟ ᱦᱩᱭᱩᱜᱼᱟ ᱢᱟᱡᱮ ᱢᱚᱫᱦᱮ ᱛᱮ ᱚᱱᱟ ᱠᱤᱱᱛᱩ ᱟᱹᱰᱤ
ᱚᱱᱟᱛᱮ ᱚᱱᱟ ᱟᱱᱤᱡ᱾
ᱦᱮᱸ ᱜᱚᱝᱠᱮ ᱦᱮᱸ ᱟᱵᱚ ᱱᱚᱣᱟ ᱫᱤᱱ ᱫᱤᱱ ᱛᱮᱵᱚᱱ ᱟᱹᱫ ᱫᱟ ᱠᱤᱱᱛᱩ ᱧᱮᱞ ᱢᱮ ᱦᱮᱸ ᱱᱮᱛᱟᱨ ᱦᱮᱸ ᱱᱮᱛᱟᱨ ᱩᱱᱟᱹᱜ ᱧᱮᱞ ᱢᱮ ᱟᱛᱳ ᱨᱮ ᱩᱱ ᱡᱩᱫᱤᱢ ᱯᱟᱸᱡᱟᱭᱟ ᱦᱮᱸ ᱥᱮ ᱢᱤᱫᱴᱤᱡ ᱵᱟᱨᱭᱟ ᱰᱷᱤᱝᱜᱤᱢ ᱧᱟᱢᱼ ᱟ ᱵᱤᱥᱤ ᱵᱟᱢ ᱧᱟᱢᱟ᱾
ᱛᱟᱦᱚᱞᱮ ᱜᱚᱝᱠᱮ ᱡᱚᱱᱰᱨᱟ ᱠᱚ ᱯᱮ ᱨᱚᱦᱚᱭ ᱵᱟᱲᱟᱭᱟ ᱟᱥᱮ ᱵᱟᱝ ᱟᱯᱮ ᱫᱚ?
ᱦᱮᱸ ᱜᱚᱝᱠᱮ ᱡᱚᱰᱨᱟ ᱨᱚᱦᱚᱭ ᱵᱟᱲᱟ ᱱᱚᱜ ᱚᱭ ᱨᱚᱦᱚᱭ ᱫᱚᱞᱮ ᱨᱚᱦᱚᱭ ᱟᱠᱟᱫᱟ ᱯᱩ ᱞᱮᱠᱟ ᱯᱩ ᱵᱟᱲᱟ ᱠᱮᱫᱟᱞᱮ᱾
ᱟᱪᱪᱷᱟ᱾ ᱦᱮᱸ ᱞᱟᱦᱟ ᱛᱮᱫᱚ ᱦᱮᱸ ᱨᱚᱦᱚᱭ ᱟᱠᱚ ᱟᱞᱮ ᱥᱮᱫ ᱦᱚᱸ᱾
ᱞᱟᱦᱟᱛᱮ ᱡᱚᱨᱟ ᱫᱟᱜ ᱢᱟᱹᱲᱤ ᱠᱚ ᱟᱹᱰᱤᱜᱮ ᱟᱹᱰᱤᱜᱮ ᱢᱟᱱᱮ ᱥᱮ ᱞᱟᱦᱟᱛᱤᱱᱤᱡ ᱦᱚᱲ ᱫᱚ ᱡᱚᱱᱰᱨᱟ ᱫᱟᱜ ᱢᱟᱹᱲᱤ ᱛᱟᱯᱚᱨᱮ ᱰᱷᱤᱝᱠᱤ ᱞᱟᱹᱦᱩᱫ ᱪᱟᱣᱞᱮ, ᱜᱚᱦᱚᱢ ᱫᱟᱜ ᱜᱚᱦᱚᱢ ᱟᱨᱦᱚᱸ ᱜᱚᱦᱩᱢ ᱟᱨ ᱪᱷᱳᱞᱟ, ᱪᱷᱳᱞᱟ ᱠᱚ ᱤᱭᱟᱹ ᱠᱟᱛᱮᱜ ᱡᱟᱦᱟᱸ ᱜᱩᱸᱰᱟᱹ ᱟᱛᱮᱜ ᱠᱚ ᱡᱚᱢ ᱟ ᱚᱱᱟ ᱰᱤ ᱤᱭᱩ ᱢᱟᱱᱮ ᱪᱷᱳᱞᱟ ᱫᱚ ᱢᱟᱱᱮ ᱱᱤᱦᱟᱹᱛ ᱡᱚᱢᱜᱮ ᱞᱟᱜᱟᱜᱼᱟ ᱾
ᱜᱚᱝᱠᱮ ᱛᱟᱦᱞᱮ ᱟᱹᱵᱤᱱ ᱫᱚ ᱚᱱᱟ ᱯᱟᱛᱲᱟ ᱯᱤᱴᱷᱟᱹ ᱦᱚᱸᱵᱤᱱ ᱟᱸᱡᱚᱢ ᱠᱟᱫᱟ ᱥᱮ ᱵᱟᱝ ᱠᱟᱹᱞᱤ ᱾
ᱦᱮᱸ ᱜᱚᱢᱠᱮ ᱟᱸᱡᱚᱢ ᱯᱟᱛᱲᱟ ᱯᱤᱴᱷᱟᱹ ᱡᱤᱞ ᱥᱟᱛᱮᱜ ᱡᱚᱢ ᱢᱤᱥᱟᱞ
ᱦᱮᱸ ᱦᱮᱸ ᱪᱮᱜ ᱪᱮᱜᱠᱟ ᱯᱮ ᱩᱛᱩ ᱭᱟ? ᱛᱟᱦᱚᱞᱮ ᱚᱱᱟ ᱫᱚ ᱚᱱᱟ ᱥᱮ ᱟᱯᱮ ᱫᱚ?
ᱟᱞᱮ ᱦᱳᱲᱳ ᱦᱚᱞᱚᱝ ᱞᱮ ᱞᱟᱹᱦᱩᱫ ᱠᱮᱫ ᱜᱮ ᱰᱷᱤᱝᱠᱤ ᱨᱮ ᱞᱟᱹᱦᱩᱫ ᱯᱚᱨ ᱟᱞᱮ ᱚᱱᱟᱞᱮ ᱟᱹᱜᱩ ᱠᱮᱫ ᱜᱮ ᱚᱲᱟᱜ ᱛᱟᱨᱯᱚᱨᱮ ᱥᱤᱯᱤ ᱠᱟᱛᱮᱫ ᱛᱟᱯᱚᱨᱮ ᱡᱤᱞ ᱠᱚ ᱞᱟᱴᱷᱟ ᱠᱟᱛᱮᱫ ᱯᱟᱛᱲᱟ ᱨᱮ ᱮᱢ ᱠᱟᱛᱮ ᱞᱮ ᱾ ᱟᱯᱮ ᱫᱚ ᱪᱮᱞᱠᱟ?
ᱟᱞᱮ ᱫᱚ ᱞᱟᱦᱟ ᱛᱮ ᱡᱤᱞ ᱞᱮ ᱵᱷᱟᱹᱡᱤᱭᱟ ᱵᱷᱟᱹᱡᱤ ᱠᱟᱛᱮᱫ
ᱵᱷᱟᱡᱤᱭᱟᱞᱮ ᱵᱷᱟᱡᱤ ᱠᱟᱛᱮᱫ ᱟᱞᱮ ᱫᱚ ᱦᱚᱞᱚᱥ ᱞᱮ ᱢᱮᱥᱟᱭᱟᱞᱮ ᱾ ᱟᱨ ᱠᱤᱪᱷᱩ ᱜᱟᱱ ᱢᱟᱱᱮ ᱵᱷᱟᱹᱞᱤ ᱵᱩᱡᱩᱜ ᱞᱮᱠᱟ ᱵᱩᱞᱩᱝ ᱞᱮ ᱮᱢᱟᱜ
ᱦᱩᱸ ᱦᱮᱸ ᱵᱩᱞᱩᱝ ᱫᱚ ᱞᱟᱜᱟᱜ ᱜᱮᱭᱟ ᱚᱱᱟ ᱜᱮᱥᱮ ᱟᱵᱚ ᱥᱤᱵᱤᱞ ᱛᱟᱵᱚᱱ ᱾
ᱦᱮᱸ ᱠᱟᱹᱴᱤᱡ ᱵᱩᱞᱩᱝ ᱵᱟᱝ ᱮᱢ ᱞᱮᱠᱷᱟᱡ ᱫᱚ ᱥᱤᱵᱤᱞ ᱦᱚᱸ ᱵᱟᱝ ᱥᱤᱵᱤᱞᱟ᱾ ᱜᱚᱝᱠᱮ ᱛᱟᱞᱮ ᱟᱯᱮᱫᱚ ᱪᱮᱜ ᱯᱮ ᱯᱤᱴᱷᱟᱹᱭᱟ? ᱠᱮᱨᱚᱢ ᱥᱮ